ᱡᱚᱦᱟᱨ ᱜᱮ
ᱦᱮᱸ ᱟᱸᱡᱚᱢᱚᱜ ᱠᱟᱱ ᱜᱮᱭᱟ ᱨᱚᱲ ᱢᱚᱡᱽ ᱜᱮ?
ᱦᱮᱸ ᱟᱸᱡᱚᱢᱚᱜ ᱠᱟᱱ ᱜᱤᱭᱟ᱾
ᱦᱚᱭ ᱛᱟᱦᱮᱞᱮ ᱚᱲᱟᱜ ᱠᱚᱨᱮ ᱵᱮᱥ ᱵᱟᱲᱟ ᱜᱮ ᱛᱚ?
ᱦᱮᱸ ᱵᱮᱥ ᱵᱟᱲᱟ ᱜᱮ ᱵᱟᱹᱫ ᱪᱟᱞᱟᱣ ᱦᱩᱭ ᱼᱼ ᱦᱮᱡ ᱞᱮᱱᱟ ᱦᱩᱲᱩ ᱨᱚᱦᱚᱭ ᱟᱫᱚ ᱦᱮᱡ ᱵᱟᱲᱟ ᱠᱟᱛᱮ ᱛᱩᱯᱩ ᱵᱟᱲᱟ ᱠᱟᱛᱮ ᱟᱫᱚ ᱡᱚᱢ ᱵᱟᱲᱟ ᱠᱟᱛᱮ ᱟᱫᱚᱼᱼ ᱫᱩᱲᱩᱵᱟ ᱦᱩᱭ ᱟᱠᱟᱱᱟ᱾
ᱦᱚᱸ ᱛᱟᱦᱚᱞᱮ ᱫᱚ ᱚᱱᱛᱮ ᱫᱚ ᱦᱩᱲᱩ ᱨᱚᱦᱚᱭ ᱠᱚᱫᱚ ᱯᱮ ᱮᱛᱚᱦᱚᱵᱚᱦ ᱠᱟᱱ ᱜᱮᱭᱟ ᱛᱟᱦᱚᱞᱮ?
ᱦᱮᱸ ᱮᱦᱚᱵ ᱟᱠᱟᱱᱟ ᱠᱤᱪᱷᱩ ᱠᱚᱫᱚ ᱠᱚ ᱨᱚᱦᱚᱭ ᱟᱠᱟᱫᱟ ᱟᱨ ᱠᱤᱪᱷᱩ ᱠᱚᱫᱚ ᱟᱣᱨᱤ᱾ ᱟᱫᱚ ᱛᱚᱞᱟ ᱛᱚ ᱡᱷᱚᱛᱚ ᱦᱚᱲᱟᱜ ᱫᱚ ᱵᱟᱝ ᱥᱚᱢᱟᱱ ᱜᱮᱛᱟᱵᱚᱱᱟ ᱟᱫᱚ ᱞᱟᱦᱟ ᱛᱮᱼᱼ ᱠᱚ ᱜᱤᱰᱤ ᱠᱟᱫᱟ ᱩᱱᱠᱩᱣᱟᱜ ᱫᱚ ᱨᱚᱦᱚᱭ ᱫᱟᱠᱚ ᱟᱨ ᱚᱠᱚᱭ ᱠᱚᱫᱚᱼᱼ ᱦᱩᱴᱤᱧ ᱜᱮᱛᱟ ᱠᱚᱣᱟ ᱩᱱᱠᱩ ᱫᱚ ᱟᱹᱣᱨᱤ, ᱢᱟᱱᱮ ᱠᱤᱪᱷᱩ ᱟᱨᱠᱤ ᱚᱨᱷᱮᱠᱟᱱ᱾ ᱠᱚ ᱨᱚᱦᱚᱭ ᱟᱠᱟᱫᱟ ᱟᱨ ᱱᱤᱛᱚᱜ ᱦᱚᱸ ᱠᱤᱪᱷᱩ ᱦᱚᱲ ᱫᱚ ᱵᱟᱠᱤ ᱢᱮᱱᱟᱜ ᱠᱚᱜᱮᱭᱟ᱾
ᱦᱚᱭ ᱦᱚᱭ ᱢᱟᱱᱮ ᱱᱚᱱᱛᱮ ᱫᱚ ᱼᱼ ᱥᱮᱨᱢᱟ ᱡᱟᱹᱲᱤ ᱜᱮ ᱛᱷᱚᱲᱟ ᱜᱟᱱᱮ ᱛᱟᱭᱱᱚᱢ ᱠᱟᱜ ᱞᱟᱹᱜᱤᱫ ᱛᱮ ᱚᱱᱟ ᱤᱭᱟᱹᱛᱮ ᱮᱠᱷᱚᱱᱳ ᱟᱹᱣᱨᱤᱜ-ᱟ ᱟᱨᱼᱼ ᱚᱱᱮ ᱚᱱᱠᱟ ᱚᱱᱟ ᱵᱟᱹᱭᱦᱟᱹᱲ ᱢᱟᱪᱷᱟ ᱡᱟᱦᱟᱸ ᱠᱚ ᱤᱭᱟᱹ ᱤᱭᱟᱹ ᱠᱷᱮᱛ ᱠᱚ ᱢᱮᱱᱟᱜ ᱠᱟᱫᱟ ᱚᱱᱟᱼᱼ ᱠᱚᱨᱮ ᱫᱚ ᱢᱟᱱ ᱮᱚᱦᱚᱵ ᱦᱩᱭ ᱟᱠᱟᱱᱟ ᱟᱨ ᱴᱟᱺᱰᱤ ᱢᱟᱪᱼᱼ ᱴᱪᱟᱨ ᱨᱮ ᱫᱚ ᱮᱠᱷᱚᱱ ᱟᱹᱣᱜ ᱥᱮᱨᱢᱟ ᱜᱮ ᱛᱷᱚᱲᱟᱜᱟᱱ ᱢᱚᱸᱡᱽ ᱛᱮ ᱵᱟᱭ ᱡᱟᱹᱲᱤᱭᱮᱫ ᱠᱟᱱ ᱛᱮᱜᱮ᱾
ᱚᱸ
ᱚᱱᱛᱮ ᱫᱚ ᱛᱟᱦᱚᱞᱮ ᱥᱮᱨᱢᱟ ᱡᱟᱹᱲᱤ ᱛᱮᱜᱮ ᱥᱮ ᱡᱟᱦᱟᱱᱟᱜ ᱟᱨᱚ ᱱᱚᱝᱠᱟ ᱤᱭᱟᱹ ᱠᱚᱦᱚᱸ᱾
ᱥᱮᱨᱢᱟ ᱡᱟᱹᱲᱤ ᱛᱮᱜᱮ ᱱᱚᱱᱚᱛᱮ ᱫᱚ ᱫᱟᱜᱽ ᱟᱠᱟᱫᱟᱭ ᱪᱮᱛᱟᱱ ᱥᱮᱫ ᱫᱚ ᱢᱟᱱᱮ ᱵᱚᱛ ᱠᱚᱨᱮ ᱫᱚ᱾
ᱚᱸ ᱦᱚᱭ ᱦᱚᱭ ᱚᱸ,
ᱛᱟᱦᱚᱞᱮ ᱫᱚ ᱚᱱᱛᱮ ᱫᱚ ᱥᱤᱭᱟᱹᱜ ᱠᱚᱫᱚ ᱱᱚᱣᱟ ᱴᱮᱠᱴᱚᱨ ᱠᱚ ᱛᱮᱜᱮ ᱥᱮ ᱱᱚᱣᱟ ᱟᱵᱚᱨᱮᱱ, ᱜᱟᱹᱭ ᱰᱟᱝᱜᱨᱟ ᱠᱚ ᱛᱮᱜᱮ᱾
ᱴᱟᱠᱴᱟᱨ ᱛᱮᱜᱮ᱾ ᱴᱟᱠᱴᱟᱨ ᱛᱮᱜᱮ ᱥᱤ ᱦᱩᱭᱩᱜ ᱠᱟᱱ ᱜᱮᱭᱟ ᱱᱟᱦᱮᱞ ᱛᱚ ᱩᱱᱟᱹᱜ ᱫᱚ ᱱᱮᱛᱟᱨ ᱫᱚ ᱟᱫᱚ ᱴᱟᱠᱴᱟᱨ, ᱜᱟᱹᱰᱤ ᱩᱰᱩᱝ ᱠᱟᱱᱛᱮ ᱟᱫᱚ ᱴᱟᱠᱴᱟᱨ ᱛᱮᱜᱮ ᱠᱚ ᱥᱤᱭᱟᱹᱜ ᱫᱟ᱾ ᱰᱟᱹᱝᱜᱨᱤ ᱜᱟᱹᱰᱤ ᱛᱮᱫᱚ ᱠᱚᱢ ᱜᱮᱠᱚ ᱥᱤᱭᱟᱹᱜ ᱫᱟ,
ᱦᱚᱭ ᱦᱚᱭ ᱦᱚᱭ ᱟᱹᱰᱤ ᱱᱟᱯᱟᱭ᱾
ᱦᱚᱭ,
ᱟᱨ ᱚᱸ, ᱱᱚᱱᱚᱛ ᱫᱚ ᱦᱮᱸ ᱱᱚᱱᱛᱮ ᱦᱚᱸ ᱱᱮᱛᱟᱨ ᱫᱚ ᱱᱚᱜ-ᱚᱭ ᱴᱮᱠᱴᱟᱨ ᱠᱚᱛᱮ ᱦᱚᱸ ᱦᱩᱭᱩᱜ ᱠᱟᱱ ᱜᱮᱭᱟ ᱟᱨ ᱱᱚᱣᱟ ᱱᱟᱦᱮᱞ, ᱩᱱᱠᱩ ᱫᱚ ᱚᱱᱟ ᱠᱚᱦᱚᱸ ᱢᱮᱱᱟᱜ ᱟᱠᱟᱜ ᱜᱮᱭᱟ ᱚᱱᱟ ᱠᱚᱛᱮᱦᱚᱸ ᱥᱤᱭᱟᱹᱜ ᱫᱚ ᱦᱩᱭᱩᱜ ᱠᱟᱱ ᱜᱮᱭᱟ᱾
ᱟᱫᱚ ᱚᱱᱟ ᱫᱟᱲᱮ ᱫᱟᱲᱮ ᱨᱮᱜᱮ ᱢᱟᱱᱮ ᱡᱟᱦᱟᱸᱭᱟᱜ ᱫᱚ ᱛᱷᱚᱲᱟ ᱜᱟᱱ, ᱯᱟᱭᱥᱟ ᱠᱚ ᱢᱮᱱᱟᱜ ᱟᱠᱟᱫ ᱫᱚ ᱩᱱᱤ ᱫᱚ ᱴᱟᱠᱴᱚᱨ ᱛᱮᱜᱮ ᱥᱤ ᱫᱟ ᱟᱨ ᱢᱮᱱᱠᱷᱟᱱ ᱡᱟᱦᱟᱸᱭ ᱵᱟᱝ ᱫᱟᱲᱮᱜ ᱫᱚ ᱩᱱᱤ ᱫᱚ ᱱᱟᱦᱮᱞ ᱛᱮᱜᱮ᱾
ᱚᱸ
ᱚᱸ ᱛᱟᱦᱚᱞᱮᱞᱤᱧ ᱢᱮᱱᱫᱟ ᱤᱭᱟᱹ ᱚᱱᱛᱮᱱᱟᱜ ᱢᱟᱱᱮ, ᱪᱟᱥᱵᱟᱥ ᱠᱚᱨᱮ ᱫᱚ ᱮᱸ ᱱᱚᱣᱟ ᱟᱵᱚ ᱚᱲᱟᱜ, ᱨᱮᱱᱟᱜ ᱜᱩᱨᱤᱡ ᱠᱚ ᱜᱮᱵᱚᱱ ᱵᱮᱵᱚᱦᱟᱨ ᱮᱫᱟ ᱥᱮ ᱫᱚᱠᱟᱱ ᱠᱚᱨᱮᱱᱟᱜ ᱦᱚᱸ ᱵᱮᱵᱚᱦᱟᱨ ᱦᱩᱭᱩᱜ ᱠᱟᱱ ᱜᱮᱭᱟ?
ᱚᱲᱟᱜ ᱨᱮᱱᱟᱜ ᱦᱚᱸ ᱵᱮᱵᱚᱦᱟᱨ ᱦᱩᱭᱩᱜ ᱠᱟᱱ ᱜᱮᱭᱟ ᱟᱨ ᱚᱲᱟᱜ ᱛᱮ ᱟᱫᱚ ᱚᱲᱟᱜ ᱨᱮᱫᱚ ᱟᱫᱚ ᱛᱤᱱᱟᱹᱜ ᱫᱚ ᱵᱟᱝ, ᱠᱩᱞᱟᱹᱣ ᱞᱮᱱᱠᱷᱟᱱ ᱠᱤᱨᱤᱧ ᱠᱟᱛᱮᱜ ᱜᱮ ᱟᱫᱚ ᱮᱢᱟᱜ ᱦᱩᱭᱩᱜ ᱠᱟᱱ ᱜᱮᱭᱟ ᱜᱩᱨᱤᱡ ᱠᱚᱫᱚ᱾
ᱦᱳᱭ ᱦᱳᱭ᱾ ᱛᱟᱦᱚᱞᱮ ᱫᱚ ᱚᱱᱛᱮ ᱫᱚ ᱯᱟᱥᱮᱡ ᱪᱟᱥᱵᱟ ᱦᱳᱭᱛᱳ ᱱᱚᱜ ᱚᱼᱚᱭ ᱯᱮ ᱞᱟᱦᱟ ᱚᱸ ᱞᱟᱜᱟᱣ ᱟᱠᱟᱱᱟ ᱦᱩᱲᱩ ᱨᱚᱦᱚᱭ ᱠᱚᱯᱮ? ᱮᱛᱚᱦᱚᱵ ᱠᱟᱱᱟ᱾ ᱮ ᱟᱫᱚᱞᱤᱧ ᱢᱮᱱᱫᱟ ᱛᱟᱦᱮ ᱚᱱᱛᱮ ᱫᱚ ᱱᱤᱛᱚᱜ ᱫᱚ ᱛᱟᱦᱮ ᱤᱭᱟᱹ ᱠᱚᱠᱚ ᱧᱟᱢᱚᱜ ᱠᱟᱱᱟ ᱥᱮ ᱵᱟᱝ ᱢᱟᱴᱷ ᱠᱚᱨᱮ ᱫᱚ ᱱᱩᱠᱩ? ᱮ ᱠᱟᱴᱠᱚᱢ ᱠᱚ ᱨᱚᱠᱚᱭᱡ ᱠᱚ?
ᱠᱟᱴᱠᱚᱢ ᱠᱚ ᱧᱟᱢᱚᱜ ᱠᱟᱱ ᱜᱮᱭᱟ ᱠᱚ ᱥᱚᱠᱟᱞ ᱧᱚᱜ ᱪᱟᱞᱟᱣ ᱞᱮᱱᱠᱷᱟᱱ ᱠᱟᱴᱠᱚᱢ ᱠᱚ ᱨᱚᱠᱚᱭᱡ, ᱠᱚ ᱜᱚᱸᱜᱷᱟ ᱠᱚ ᱠᱚ ᱧᱟᱢᱚᱜ, ᱠᱟᱱ ᱜᱮᱭᱟ ᱵᱮᱲᱟᱠᱟᱛᱮᱫ ᱫᱚ ᱟᱫᱚ ᱵᱟᱝ ᱵᱮᱲᱟᱠᱟᱛᱮᱫ ᱫᱚ ᱟᱫᱚ ᱡᱟᱹᱥᱛᱤ ᱧᱚᱜ ᱦᱚᱲ ᱠᱚ ᱥᱮᱱ ᱞᱮᱠᱷᱟᱱ ᱫᱚ ᱟᱫᱚ᱾ ᱥᱮᱛᱟᱜ ᱫᱚᱠᱚ ᱡᱟᱹᱥᱛᱤ ᱦᱩᱱᱟᱹᱜ ᱠᱚ ᱩᱰᱩᱝᱚᱜᱼᱟ ᱛᱚ,
ᱦᱳᱭ ᱦᱳᱭ᱾
ᱮ ᱵᱮᱲᱟ ᱠᱟᱛᱮ ᱫᱚ ᱩᱱᱟᱹᱜ ᱫᱚ ᱵᱟᱝᱠᱚ ᱧᱟᱢᱚᱜ ᱜᱮᱭᱟ ᱥᱮᱛᱟᱜ ᱧᱚᱜ ᱪᱟᱞᱟᱣ ᱞᱮᱱᱠᱷᱟᱱ ᱫᱚᱠᱚ ᱧᱟᱢᱚᱜ, ᱠᱚᱢ ᱜᱮ ᱠᱚ᱾
ᱚ ᱦᱚᱭ, ᱮᱸ ᱛᱟᱦᱚᱞᱮ ᱱᱤᱭᱟᱹ ᱦᱩᱲᱩ ᱨᱚᱦᱚᱭ ᱱᱮᱛᱟᱨ ᱢᱟᱛᱮᱫ ᱦᱩᱲᱩ ᱨᱚᱦᱚᱭ ᱤᱭᱟᱹ ᱫᱤᱱ ᱠᱟᱱ ᱛᱟᱵᱚᱱᱟ ᱥᱮ ᱱᱚᱣᱟ ᱫᱚ, ᱦᱩᱲᱩ ᱨᱚᱦᱚᱭ ᱥᱤᱡᱮᱱ ᱠᱟᱱ ᱛᱟᱵᱚᱱᱟ ᱱᱮᱛᱟᱨ ᱫᱚ᱾ ᱮᱸ ᱦᱩᱲᱩ ᱨᱚᱦᱚᱭ ᱠᱚ ᱡᱚᱠᱷᱚᱱ ᱨᱟᱠᱟᱵ ᱵᱟᱲᱟ ᱠᱟ ᱠᱟᱛᱮ ᱫᱚ ᱟᱨ ᱤᱱᱟᱹᱯᱚᱨ ᱫᱚ ᱡᱟᱦᱟᱱᱟᱜ ᱱᱚᱝᱠᱟ? ᱛᱩᱲᱤ ᱠᱚ ᱥᱮ ᱜᱩᱦᱩᱢ ᱠᱚ ᱱᱚᱣᱟ ᱠᱚᱫᱚ ᱪᱟᱥᱚᱜ ᱦᱩᱭᱩᱜ ᱠᱟᱱ ᱜᱮᱭᱟ ᱥᱮ ᱚᱱᱟ ᱠᱚᱫᱚ ᱵᱟᱝᱟ?
ᱚᱱᱟ ᱠᱚᱦᱚᱸ ᱪᱟᱥ ᱦᱩᱭᱩᱜ ᱜᱮᱭᱟ᱾
ᱚᱸ ᱚᱱᱟ ᱠᱚᱦᱚᱸ ᱪᱟᱥ ᱦᱩᱭᱩᱜ ᱠᱟᱱ ᱜᱮᱭᱟ ᱚᱸ ᱟᱹᱰᱤ ᱢᱚᱸᱡᱽ᱾ ᱚᱸ, ᱟᱨ ᱱᱤᱭᱟᱹ ᱥᱚᱵᱽᱡᱤ ᱠᱚ ᱴᱟᱹᱵᱡᱤ ᱠᱚ ᱱᱤᱭᱟᱹ ᱠᱚᱦᱚᱸ ᱛᱞᱮ ᱦᱚᱭᱛᱳ ᱚᱱᱛᱮ ᱫᱚ ᱪᱟᱥ ᱫᱚ ᱢᱮᱱᱟᱜ ᱜᱮᱭᱟ ᱚᱲᱟᱜ ᱡᱚᱢ ᱵᱟᱠᱷᱨᱟ?
ᱦᱮᱸ ᱦᱮᱸ ᱪᱟᱥ ᱦᱩᱭᱩᱜ ᱜᱮᱭᱟ ᱟᱨᱚ, ᱪᱟᱥ ᱜᱮᱭᱟᱞᱮ ᱪᱟᱥ ᱟᱠᱟᱫᱟ ᱵᱤᱞᱟᱹᱛᱤ ᱤᱭᱟᱹ ᱵᱤᱞᱟᱹᱛᱤ ᱠᱚ᱾ ᱛᱟᱯᱚᱨᱮ ᱵᱮᱸᱜᱟᱲ ᱠᱚ ᱵᱚᱨᱵᱚᱴᱤ ᱠᱚ ᱠᱟᱨᱞᱟ ᱠᱚ᱾
ᱦᱳᱭ ᱦᱳᱭ,
ᱚᱱᱟ ᱠᱚ ᱢᱟᱱᱮ ᱠᱤᱨᱤᱧ ᱠᱟᱛᱮᱜ ᱫᱚ ᱵᱟᱝᱜᱮ ᱡᱚᱢ ᱦᱩᱭᱩᱜ ᱜᱮᱭᱟ᱾
ᱚ ᱢᱟᱱᱮ ᱚᱲᱟᱜ ᱨᱮᱱᱟᱜ ᱜᱮ ᱟ ᱦᱳᱭ ᱦᱳᱭ ᱟᱯᱱᱟᱨᱟᱜ ᱜᱮ ᱢᱟᱱᱮ ᱪᱟᱥ ᱢᱮᱱᱟᱜ ᱠᱟᱡ ᱠᱷᱟᱡ ᱫᱚ ᱢᱟᱱᱮ ᱚᱱᱟ ᱫᱚ ᱟᱹᱰᱤ ᱱᱟᱯᱟᱭ ᱠᱟᱨᱚᱱ ᱛᱤᱱᱟᱹᱜ ᱠᱤᱨᱤᱧ ᱠᱟᱛᱮᱫ ᱫᱚ ᱛᱤᱱᱟᱹᱜ ᱵᱚᱱ ᱡᱚᱢᱟ ᱟᱨ ᱟᱯᱱᱟᱨᱟᱜ ᱛᱟᱦᱮᱱ ᱠᱷᱟᱡ ᱫᱚ ᱚᱱᱟ ᱫᱚ ᱡᱚᱠᱷᱚᱱ ᱵᱚᱱ ᱴᱟᱴᱠᱟ ᱥᱚᱵᱽᱡᱤ ᱚᱱᱟ ᱫᱚ ᱦᱩᱭᱮᱱ ᱛᱟᱵᱚᱱᱟ
ᱦᱩᱸ ᱦᱩᱸ
ᱱᱚᱜᱼᱚᱭ ᱟᱹᱰᱤ ᱱᱟᱯᱟᱭ ᱞᱤᱧ ᱵᱩᱡᱷᱟᱹᱣ ᱠᱮᱫᱼᱟ ᱚᱱᱛᱮᱱᱟᱜ ᱤᱭᱟᱹ ᱟᱨᱠᱤ ᱟᱵᱮᱱᱟᱜ ᱡᱮᱴᱟ ᱵᱤᱱ ᱞᱟᱹᱭ ᱠᱮᱫᱼᱟ ᱚᱱᱟᱠᱚ ᱟᱸᱡᱚᱢ ᱠᱟᱛᱮᱫ ᱟᱹᱰᱤ ᱢᱚᱡᱽᱞᱤᱧ ᱵᱩᱡᱷᱟᱹᱣ ᱠᱮᱫᱼᱟ ᱟᱨ ᱱᱚᱝᱠᱟ ᱤᱭᱟᱹ ᱮᱸ ᱱᱚᱣᱟ ᱢᱟᱱᱮ ᱪᱟᱥᱵᱟᱥ ᱥᱟᱶᱛᱮ ᱟᱨ ᱡᱟᱦᱟᱱᱟᱜ ᱱᱚᱝᱠᱟ ᱢᱟᱱᱮ ᱮᱸ ᱵᱮᱵᱥᱟ ᱠᱚ ᱢᱮᱱᱟᱜ ᱟᱠᱟᱫ ᱛᱟᱵᱚᱱᱟ ᱥᱮ ᱵᱟᱝ ᱱᱚᱝᱠᱟ? ᱚᱱᱠᱟ ᱡᱮᱢᱚᱱ ᱢᱤᱫᱴᱮᱡ ᱯᱷᱟᱨᱢᱮ ᱦᱚᱭᱛᱳ ᱯᱳᱚᱞᱴᱤ ᱯᱷᱟᱨᱢᱮ ᱠᱚ ᱥᱮ ᱡᱟᱦᱟᱱᱟᱜ ᱮᱸ ᱱᱩᱠᱩ ᱪᱮᱞᱮ ᱠᱚ ᱢᱮᱛᱟ ᱠᱚ ᱠᱟᱱᱟ ᱜᱮᱰᱮ ᱯᱷᱟᱨᱢᱮ ᱠᱚ ᱥᱮ ᱫᱮᱥᱤ ᱥᱤᱢ ᱯᱷᱟᱨᱢᱮ ᱠᱚ ᱱᱚᱣᱟ ᱠᱚ ᱱᱚᱝᱠᱟ ᱡᱟᱦᱟᱸᱭ ᱵᱮᱵᱚᱥᱛᱟ ᱢᱟᱱᱮ ᱟᱹᱠᱷᱨᱤᱧ ᱦᱚᱲ ᱱᱚᱝᱠᱟ ᱢᱮᱱᱟᱜ ᱟᱠᱟᱫ ᱠᱚᱣᱟ ᱚᱱᱟ ᱠᱚᱨᱮ ᱥᱮ ᱵᱟᱠᱚ ᱫᱚᱦᱚ ᱟᱠᱟᱫ ᱠᱚᱣᱟ?
ᱫᱚᱦᱚ ᱫᱚᱠᱚ ᱫᱚᱦᱚ ᱟᱠᱟᱫ ᱠᱚᱣᱟ ᱦᱚᱲ ᱫᱚ ᱟᱞᱮᱭᱟᱜ ᱫᱚ ᱟᱞᱮᱨᱮᱱ ᱫᱚ ᱵᱟᱹᱱᱩᱜ ᱠᱚᱣᱟ ᱢᱟᱱᱮ ᱯᱷᱟᱨᱟᱢ ᱠᱚᱫᱚ ᱢᱟᱱᱮ ᱢᱮᱱᱟ ᱯᱟᱥᱮ ᱢᱟᱱᱮ ᱯᱟᱥᱮ ᱠᱚᱨᱮ ᱫᱚ ᱢᱮᱱᱟᱜ ᱜᱮᱭᱟ ᱯᱳᱞᱴᱤ ᱯᱷᱟᱨᱟᱢ ᱠᱚᱦᱚᱸ ᱥᱤ ᱯᱷᱟᱨᱟᱢ ᱠᱚ ᱟᱨᱠᱤ ᱜᱮᱰᱮ ᱯᱷᱟᱨᱟᱢ ᱠᱚᱫᱚ ᱵᱟᱹᱱᱩᱜ ᱜᱮ ᱥᱤᱢ ᱯᱷᱟᱨᱟᱢ ᱫᱚ ᱢᱮᱱᱟᱜ ᱜᱮᱭᱟ।
ᱦᱳᱭ ᱦᱳᱭ ᱟᱹᱰᱤ ᱱᱟᱯᱟᱭ ᱚᱱᱟ ᱠᱚᱦᱚᱸ ᱚᱱᱟ ᱠᱚᱦᱚᱸ ᱛᱟᱦᱮᱸ ᱫᱚ ᱡᱟᱹᱨᱩᱲ ᱠᱟᱱ ᱜᱮᱭᱟ ᱥᱮ ᱚᱱᱟ ᱠᱚᱦᱚᱸ ᱢᱟᱱᱮ ᱡᱟᱭᱜᱟ ᱡᱟᱭᱜᱟ ᱨᱮᱠᱚ ᱟᱫ ᱪᱟᱵᱟᱜ ᱠᱟᱱᱟ ᱛᱚ ᱚᱱᱟ ᱤᱭᱟᱹ ᱛᱮᱞᱤᱧ ᱢᱮᱱᱫᱟ ᱚᱱᱛᱮ ᱫᱚ ᱢᱮᱱᱟᱜ ᱦᱮᱱᱟᱜ ᱠᱚᱣᱟ ᱥᱮ ᱵᱟᱝᱟ?
ᱦᱮᱸ ᱢᱮᱱᱟᱜ ᱠᱚ ᱜᱮᱭᱟ ᱥᱤᱢ ᱯᱷᱟᱨᱟᱢ ᱫᱚ।
ᱟ ᱛᱟᱞᱦᱮ ᱱᱮᱛᱟᱨ ᱢᱟ ᱮᱸ ᱱᱚᱣᱟ ᱥᱤᱡᱤᱱ ᱨᱮᱢᱟ ᱦᱟᱸᱜ ᱟᱨᱚ ᱱᱚᱣᱟ ᱤᱭᱟᱹ ᱠᱚᱦᱚᱸᱼᱼ ᱵᱚᱱ ᱧᱮᱞ ᱧᱟᱢ ᱪᱮᱫ ᱠᱚ ᱢᱮᱛᱟᱜ ᱠᱟᱱᱟ? ᱮᱸ ᱯᱩᱴᱠᱟᱹ ᱠᱚ ᱩᱫ ᱠᱚ ᱱᱤᱭᱟᱹ ᱠᱚ ᱛᱟᱦᱞᱮ ᱚᱱᱟ ᱠᱚᱨᱮ ᱫᱚ ᱢᱮᱱᱟᱜ ᱜᱮᱭᱟ ᱥᱮᱼᱼ
ᱢᱮᱱᱟᱜ ᱫᱚ ᱢᱮᱱᱟᱜ ᱜᱮᱭᱟ ᱵᱤᱨ ᱠᱟᱹᱡ ᱥᱟᱸᱹᱜᱤᱱ ᱜᱮ ᱛᱟᱞᱮᱭᱟ ᱥᱳᱨ ᱨᱮᱫᱚ ᱵᱤᱨ ᱫᱚ ᱵᱟᱝ ᱜᱮᱭᱟ ᱾ ᱟᱞᱮᱭᱟᱜ ᱫᱚ ᱥᱟᱹᱜᱤᱧ ᱛᱟᱲᱟᱢ ᱪᱟ ᱦᱩᱭᱩᱜᱼᱟ ᱾ ᱟᱫᱚ ᱯᱷᱩᱴᱠᱟᱹ ᱛᱚ ᱩᱱᱟᱹᱜ ᱡᱟᱹᱥᱛᱤᱼᱼ ᱛᱚ ᱵᱟᱝᱠᱚ ᱦᱩᱭ ᱠᱟᱱᱟ ᱱᱤᱭᱟᱹ ᱫᱷᱟᱣ ᱫᱚ ᱩᱱᱟᱹᱜ ᱫᱚ ᱵᱟᱠᱚ ᱧᱟᱢᱚᱜ ᱠᱟᱱᱟ ᱾ ᱩᱫ ᱠᱚ ᱧᱟᱢ ᱫᱚ ᱧᱟᱢᱚᱜ ᱠᱟᱱᱟ ᱩᱫ ᱠᱚᱦᱚᱸ ᱚᱝᱠᱟᱜᱮ ᱾ ᱡᱟᱹᱥᱛᱤ ᱫᱚ ᱵᱟᱝᱠᱚ ᱧᱟᱢᱚᱜ ᱠᱟᱱᱟ ᱾ ᱢᱟᱱᱮᱼᱼ ᱱᱤᱡᱮ ᱡᱚᱢ ᱞᱮᱠᱟ ᱫᱚ ᱧᱟᱢᱚᱜ ᱠᱟᱱ ᱜᱮᱭᱟ ᱠᱚ ᱯᱩᱴᱠᱟᱹ ᱠᱚ ᱾ ᱚᱱᱛᱮ ᱫᱚ
ᱦᱮᱸ ᱛᱷᱚᱲᱟ ᱜᱟᱱ ᱟᱵᱮᱱᱟᱜ ᱱᱮ ᱴᱟᱣᱟᱨᱮ ᱰᱤᱥᱴᱟᱵ ᱮᱫ ᱠᱟᱱ ᱛᱟᱵᱮᱱᱟ ᱛᱷᱚᱲᱟ ᱜᱟᱱ ᱤᱭᱟᱹ ᱜᱮᱫ ᱛᱷᱚᱲᱟ ᱵᱟᱝ ᱟᱸᱡᱚᱢᱚᱜ ᱠᱟᱱᱟ ᱢᱚᱡ ᱛᱮ ᱨᱚᱲ ᱵᱟᱝ ᱟᱸᱚᱢᱚᱜ ᱠᱟᱱᱟ।
ᱯᱷᱟᱠᱟ ᱥᱮᱫ ᱨᱮᱜᱮ ᱛᱚ ᱢᱮᱱᱟᱜ ᱟᱠᱟᱫ ᱞᱤᱧᱟᱹ ᱾ ᱦᱩᱸ
ᱞᱟᱹᱭᱵᱮᱱ ᱾ ᱦᱳᱭ ᱟᱸᱡᱚᱢᱚᱜ ᱠᱟᱱ ᱜᱮᱭᱟ ᱦᱮᱸ ᱾ ᱟᱨ ᱪᱮᱫ ᱵᱮᱱ ᱞᱟᱹᱭᱮᱫ ᱠᱟᱱ ᱛᱟᱦᱮᱸᱱᱟ ᱯᱩᱴᱠᱟᱹ ᱠᱚ ᱱᱮᱛᱟᱨ ᱫᱚ ᱵᱟᱠᱚ ᱧᱟᱢᱚᱜ ᱠᱟᱱᱟ ᱥᱮ ᱪᱮᱫ ᱵᱮᱱ ᱢᱮᱱᱮᱫ ᱠᱟᱱ ᱛᱟᱦᱮᱸᱱ?
ᱢᱟᱱᱮ ᱵᱤᱨ ᱫᱚ ᱟᱞᱮᱭᱟᱜ ᱛᱚ ᱥᱟᱸᱹᱜᱤᱱ ᱜᱮ ᱛᱟᱞᱮᱭᱟ ᱟᱫᱚᱼᱼ ᱧᱟᱢ ᱫᱚᱠᱚ ᱧᱟᱢᱚᱜ ᱠᱟᱱᱟ ᱡᱟᱹᱥᱛᱤ ᱧᱚᱜ ᱢᱟᱱᱮ ᱫᱚᱢᱮ ᱫᱚ ᱵᱟᱠᱚ ᱧᱟᱢᱚᱜ ᱠᱟᱱᱟ ᱟᱨᱠᱤ ᱾ ᱟᱫᱚ ᱚᱝᱠᱟ ᱯᱤᱸᱡᱟᱹ ᱯᱤᱸᱡᱟᱹ ᱛᱮᱼᱼ ᱠᱤ ᱧᱟᱢ ᱞᱮᱠᱷᱟᱱ ᱢᱤᱫ ᱡᱚᱢ ᱜᱟᱱ ᱫᱚᱠᱚ ᱧᱟᱢᱚᱜ ᱠᱟᱱᱟ ᱾
ᱦᱳᱭ
ᱟᱨ ᱱᱚᱜᱼᱚᱭ ᱟᱵᱮᱱ ᱵᱮᱱ ᱢᱮᱱᱫᱟ ᱦᱚᱭᱛᱚ ᱱᱚᱣᱟ ᱵᱩᱨᱩ ᱠᱚᱫᱚ ᱦᱳᱭᱛᱚ ᱥᱟᱸᱹᱜᱤᱧ ᱜᱮᱭᱟ ᱟᱨᱼᱼ ᱮᱸᱜ ᱚᱱᱛᱮᱱ ᱠᱚ ᱫᱚ ᱱᱚᱣᱟ ᱯᱩᱴᱠᱟᱹ ᱠᱚ ᱥᱮ ᱤᱭᱟᱹ ᱠᱚ ᱱᱚᱝᱠᱟ ᱟᱛᱳ ᱠᱚᱨᱮ ᱫᱚᱼᱼ ᱟᱠᱷᱨᱤᱧ ᱠᱚᱫᱚ ᱱᱚᱝᱠᱟ ᱵᱟᱠᱚ ᱟᱹᱜᱩᱭ ᱵᱟᱲᱟᱭ ᱮᱫᱟ?
ᱵᱟᱠᱚ ᱟᱹᱜᱩ ᱵᱟᱲᱟᱭ ᱜᱮᱭᱟ ᱟᱠᱷᱨᱤᱧ ᱫᱚ ᱾
ᱚᱭᱻ ᱟᱨ ᱵᱟᱠᱷᱟᱱ ᱫᱚ ᱢᱟᱱᱮ ᱱᱚᱱᱛᱮ ᱫᱚ ᱟᱹᱞᱤᱧ ᱱᱚᱱᱛᱮ ᱫᱚᱠᱚ ᱟᱹᱜᱩᱭ ᱜᱮᱭᱟ ᱛᱚ ᱱᱚᱣᱟ ᱵᱩᱨᱩ ᱫᱤᱥᱚᱢ ᱨᱮ ᱩᱱᱠᱩᱼᱼ ᱱᱚᱝᱠᱟ ᱯᱩᱴᱠᱟᱹ ᱠᱚ ᱦᱟᱞᱟᱝ ᱠᱟᱛᱮᱫ ᱥᱮ ᱱᱩᱠᱩᱼᱼ ᱮᱸ ᱱᱚᱣᱟ ᱪᱷᱟᱹᱛᱩ ᱠᱚ ᱱᱚᱣᱟ ᱩᱫ ᱠᱚᱵᱮᱱ ᱢᱮᱛᱟᱜ ᱠᱟᱱᱟ ᱾ ᱡᱟᱦᱟᱸ ᱴᱱᱟᱜ ᱩᱫ ᱠᱳ ᱛᱟᱨ ᱯᱚᱨᱮ ᱯᱩᱴᱠᱟᱹ ᱠᱳ ᱟᱨ ᱟᱨᱚ ᱟᱭᱢᱟ ᱠᱤᱪᱷᱩ ᱤᱭᱟᱹ ᱡᱤᱱᱤᱥ ᱠᱚᱠᱚ ᱟᱹᱜᱩᱭ ᱮᱫ ᱠᱟᱱ ᱜᱮᱭᱟ ᱱᱚᱛᱮ ᱫᱚ᱾ ᱟᱨ ᱚᱱᱟ ᱤᱭᱟᱹ ᱛᱮᱞᱤᱧ ᱢᱮᱱᱫᱟ ᱯᱟᱥᱮᱫ ᱦᱳᱭᱛᱳ ᱚᱱᱛᱮ ᱦᱚᱸ ᱵᱩᱨᱩ ᱫᱤᱥᱚᱢ ᱦᱚᱭᱛᱳ ᱟᱵᱮᱱ ᱠᱷᱚᱱ ᱫᱚ ᱥᱟᱺᱜᱤᱧ ᱜᱮᱭᱟ᱾ ᱢᱮᱱᱠᱷᱟᱱ ᱮᱱᱦᱚᱸ ᱯᱟᱥᱮᱡ ᱠᱚ ᱟᱹᱜᱩᱭ ᱮᱫ ᱠᱟᱱ ᱠᱷᱟᱡ᱾
ᱵᱟᱝ ᱟᱞᱮ ᱥᱮᱫ ᱫᱚ ᱵᱟᱝ ᱜᱮᱠᱚ ᱟᱹᱜᱩᱭᱟ᱾
ᱚ ᱦᱳᱭ ᱦᱳᱭ ᱟᱨ ᱛᱟᱦᱚᱞᱮ ᱱᱚᱣᱟ ᱪᱮᱫ ᱠᱚ ᱢᱮᱛᱟᱜ ᱠᱟᱱᱟ ᱦᱟᱸᱜ ᱱᱚᱣᱟ ᱤᱭᱟᱹᱼᱼ ᱚᱱᱟ ᱵᱩᱨᱩ ᱫᱤᱥᱚᱢ ᱨᱮᱱᱟᱜ ᱚᱱᱟ ᱤᱭᱟᱹ ᱠᱚ ᱛᱟᱦᱚᱞᱮ ᱫᱚ ᱚᱱᱛᱮ ᱫᱚ ᱧᱟᱢᱚᱜ ᱠᱟᱱᱟ ᱥᱮ ᱵᱟᱝ ᱱᱚᱣᱟ ᱵᱩᱨᱩ ᱠᱟᱨᱞᱟ ᱠᱩ? ᱛᱟᱨ ᱯᱚᱨᱮ ᱱᱚᱣᱟ
ᱢᱟᱱᱮ ᱟᱞᱮ ᱫᱚ ᱵᱩᱨᱩ, ᱫᱤᱥᱚᱢ ᱫᱚ ᱵᱟᱝ ᱜᱮ ᱠᱟᱱᱟᱞᱮ᱾
ᱚ ᱟᱵᱮᱱ ᱫᱚ ᱛᱟᱦᱚᱞᱮ ᱞᱟᱛᱟᱨ ᱫᱤᱥᱚᱢ
ᱟᱞᱮ ᱥᱮᱫ ᱫᱚ ᱵᱩᱨᱩ ᱠᱚ ᱦᱳᱭ ᱦᱳᱭ ᱦᱳᱭ ᱵᱩᱨᱩ ᱠᱚᱫᱚ ᱵᱟᱝ ᱜᱮ ᱵᱟᱹᱱᱩᱜ ᱛᱟᱞᱮᱭᱟ᱾
ᱚ ᱟᱹᱞᱤᱧ ᱫᱚᱞᱤᱧ ᱢᱮᱱᱫᱟ ᱥᱮ ᱦᱳᱭᱛᱳ ᱢᱟᱱᱮ ᱛᱷᱚᱲᱟ ᱜᱟᱱ ᱦᱚᱭᱛᱳ ᱟᱵᱮᱱ ᱠᱷᱚᱱ ᱢᱤᱱᱤᱢᱟᱢ ᱚᱝᱠᱟ ᱟᱞᱤᱧᱼᱼ ᱞᱤᱧ ᱢᱮᱱᱫᱟ ᱫᱚᱥ ᱵᱤᱥ ᱠᱤᱞᱳᱢᱤᱴᱟᱨ ᱜᱟᱱ ᱦᱚᱭᱛᱳ ᱵᱩᱨᱩ ᱠᱚ᱾ᱚᱱᱟ ᱤᱭᱟᱹᱛᱮ ᱢᱮᱱᱫᱟᱼᱼ ᱥᱮ ᱵᱩᱨᱩ ᱠᱚᱦᱚᱸ ᱢᱮᱱᱟᱜ ᱟᱠᱟᱫ ᱜᱮᱭᱟ ᱦᱳᱭᱛᱚ᱾
ᱵᱟᱝ ᱱᱟᱱᱛᱮ ᱫᱚ ᱵᱩᱨᱩ ᱠᱚᱫᱚ ᱵᱟᱹᱱᱩᱜ-ᱟ ᱵᱤᱨ ᱠᱚᱫᱚ ᱢᱮᱱᱟᱜ-ᱟ ᱵᱩᱨᱩ ᱠᱚᱫᱚ ᱵᱟᱹᱱᱩᱜ-ᱟ᱾
ᱚ ᱟᱪᱪᱷᱟ ᱚᱱᱟᱜᱮ ᱢᱤᱫᱴᱮᱡ ᱜᱚᱢᱠᱮ ᱛᱟᱞᱤᱧ ᱞᱤᱧ ᱜᱟᱞᱢᱟᱨᱟᱜ ᱠᱟᱱ ᱛᱟᱦᱮᱱᱟ᱾ᱡᱮ ᱢᱟᱱᱮ ᱵᱩᱨᱩ ᱫᱤᱥᱚᱢ ᱨᱮ ᱱᱚᱝᱠᱟ ᱯᱩᱴᱣᱟᱹ ᱠᱚ ᱤᱭᱟᱹ ᱠᱚᱼᱼ ᱠᱚ ᱧᱟᱢᱚᱜ ᱜᱮᱭᱟ ᱠᱚ ᱟᱫᱚ ᱢᱮᱱᱠᱷᱟᱱ ᱟᱹᱛᱩ ᱤᱭᱟᱹ ᱠᱚᱨᱮ ᱦᱚᱸ ᱠᱚ ᱟᱹᱜᱩᱭ ᱜᱮᱭᱟ ᱟᱫᱚ ᱞᱤᱝ ᱚᱝᱠᱟᱭ ᱫᱟ ᱦᱮᱸ ᱟᱹᱜᱩ ᱫᱚᱠᱚ ᱟᱹᱜᱩᱭ ᱜᱮᱭᱟ ᱠᱟᱨᱚᱱᱼᱼ ᱡᱟᱭᱜᱟ ᱡᱟᱭᱜᱟ ᱞᱮᱭ ᱠᱚ ᱤᱫᱤ ᱜᱮᱭᱟ ᱜᱚᱫᱚ ᱥᱮ ᱱᱚᱣᱟᱼᱼ ᱦᱟᱴ ᱠᱚ ᱵᱟᱹᱭᱥᱟᱹᱜ ᱠᱷᱟᱱᱹ ᱫᱚᱠᱚ ᱤᱫᱤᱭ ᱜᱮᱭᱟ ᱟᱫᱚ ᱟᱧ ᱫᱚ ᱞᱤᱧ ᱢᱚᱱᱮ ᱠᱮᱫᱟ ᱦᱚᱭ ᱛᱚ ᱚᱱᱠᱟᱹ ᱜᱮ ᱵᱩᱨᱩ ᱦᱭᱛᱳ ᱚᱱᱛᱮ ᱠᱷᱚᱱᱸ ᱠᱚ ᱟᱹᱜᱩᱭᱟ ᱟᱨᱠᱚ ᱜᱮᱭᱟ ᱡᱟᱭ ᱵᱟ ᱦᱳᱠ ᱢᱮᱱᱠᱷᱟᱱ ᱡᱮᱴᱟ ᱵᱮᱱ ᱢᱮᱱ ᱠᱮᱫᱟ ᱡᱮ ᱵᱚᱞᱮ ᱟᱨᱠᱤ ᱱᱚᱝᱠᱟ
ᱦᱟᱞᱟᱝ ᱞᱟᱜᱩ ᱠᱟᱛᱮᱛᱟ ᱠᱚ ᱦᱩᱭᱩᱜ-ᱟ ᱩᱱᱠᱩ ᱦᱚᱸ ᱦᱟᱞᱟᱝ ᱞᱟᱜᱩ ᱠᱷᱟᱡ ᱫᱚ ᱢᱟᱱᱮ ᱟᱨᱠᱤ ᱟᱯᱱᱟᱨ ᱡᱚᱢ ᱞᱮᱠᱟ ᱫᱚ ᱢᱟᱱᱮ ᱦᱩᱭᱩᱜ ᱠᱟᱱ ᱜᱮᱭᱟ ᱦᱳᱭᱛᱳ
ᱦᱳᱭ ᱦᱳᱭ ᱦᱳᱭ ᱟᱯᱱᱟᱨ ᱡᱚᱢ ᱞᱮᱠᱟ ᱫᱚ ᱦᱩᱭᱩᱜ ᱠᱟᱱᱟ ᱟᱨᱠᱤ ᱟᱹᱠᱷᱨᱤᱧ ᱫᱚ ᱟᱞᱮ ᱥᱮᱫ ᱫᱚ ᱵᱟᱝ ᱜᱮᱠᱚ ᱟᱹᱜᱩᱭᱟ
ᱦᱳᱭ ᱦᱳᱭᱸ ᱟᱪᱷᱟ ᱟᱨ ᱠᱟᱨᱚᱱ ᱱᱩᱠᱩ ᱯᱩᱴᱠᱟᱹ ᱩᱛᱩ ᱡᱚᱢ ᱫᱚ ᱦᱮᱸᱨᱮ ᱟᱹᱰᱤ ᱥᱤᱵᱤᱞ ᱨᱮᱱᱟᱜ ᱡᱤᱱᱤᱥ ᱠᱟᱱ ᱜᱮᱭᱟ ᱠᱟᱨᱚᱱᱹ ᱵᱚᱪᱷᱚᱨ ᱨᱮ ᱢᱤᱫ ᱫᱟᱱ ᱡᱚᱢ ᱱᱩᱠᱩ ᱫᱚ ᱡᱚᱢ ᱞᱮᱠᱟᱹ ᱠᱚ ᱦᱩᱭᱩᱜ ᱜᱮᱭᱟ ᱥᱮ ᱱᱚᱹᱣᱟ ᱩᱫ ᱠᱚᱦᱚᱸ ᱡᱚᱢ ᱦᱩᱭᱩᱜ ᱜᱮᱭᱟ ᱟᱨ ᱱᱤᱭᱟᱹ ᱠᱚ ᱯᱩᱴᱠᱟᱹ ᱟᱨ ᱩᱫ ᱠᱚᱨᱮᱹ ᱫᱚ ᱟᱹᱰᱤ ᱡᱟᱹᱥᱛᱤ ᱜᱮ ᱵᱷᱤᱴᱟᱢᱤᱱ ᱠᱚ ᱢᱮᱱᱟᱜ ᱠᱟᱫ ᱜᱮᱭᱟ ᱥᱮ ᱪᱮᱫ?
ᱦᱳᱭᱸ ᱟᱨᱚ ᱵᱚᱪᱷᱚᱨ ᱨᱮᱱᱟᱜ ᱡᱤᱱᱤᱥ ᱫᱚ ᱡᱷᱚᱛᱚ ᱜᱮ ᱥᱤᱵᱤᱞᱟ ᱯᱩᱴᱠᱟᱹ ᱞᱮᱴᱚ ᱠᱚᱸ ᱦᱳᱭᱸ ᱩᱫ ᱞᱟᱜ ᱠᱚ ᱥᱤᱵᱤᱞ ᱜᱮᱭᱟ᱾
ᱦᱳᱭᱸ ᱦᱳᱭ ᱛᱟᱦᱚᱞᱮ ᱫᱚ ᱚᱱᱛᱮ ᱛᱟᱞᱮ ᱫᱟᱨᱮ ᱠᱚᱫᱚ ᱢᱮᱱᱟᱜ ᱟᱠᱟᱜᱼᱟ ᱥᱮ ᱵᱟᱝ-ᱟ
ᱦᱮᱸ ᱢᱮᱱᱟᱜ ᱟᱠᱟᱜ ᱜᱮᱭᱟ ᱛᱟᱞᱮ ᱫᱟᱨᱮ ᱠᱚᱫᱚ
ᱚᱻ ᱛᱟᱞᱮ ᱛᱟᱞᱮ ᱫᱟᱨᱮᱹ ᱠᱚ ᱛᱟᱞᱮ ᱯᱤᱴᱷᱟᱹ ᱠᱚ ᱚᱱᱟ ᱠᱚᱨᱮ ᱫᱚ ᱛᱟᱦᱚᱞᱮ ᱦᱩᱭᱩᱜᱹ ᱠᱟᱱ ᱜᱮᱭᱟ ᱥᱮ ᱵᱟᱝ ᱟ
ᱛᱟᱨᱮ ᱫᱟᱨᱮ ᱫᱚ ᱢᱮᱱᱟᱜ-ᱟ ᱟᱱᱮ ᱟᱹᱣᱨᱤ ᱵᱤᱞᱤᱜ-ᱟ᱾
ᱦᱚᱸ ᱟᱹᱣᱨᱤ ᱵᱤᱞᱤ ᱟᱥ ᱦᱚ ᱠᱟᱨᱚᱱ ᱦᱮ ᱛᱟᱞᱮ ᱵᱤᱞᱤ ᱯᱤᱴᱷᱟᱹ ᱦᱚᱸ ᱱᱟᱯᱟᱭ ᱜᱮ ᱵᱩᱡᱷᱟᱹᱜ-ᱟ ᱚᱱᱟ ᱠᱚᱦᱚᱸ ᱟᱹᱰᱤ ᱢᱟᱹᱱᱮ ᱡᱮᱴᱟ ᱚᱱᱟ ᱫᱟᱨᱮᱹ ᱨᱮᱱᱟᱜ ᱡᱮᱴᱟ ᱴᱟᱴᱠᱟ ᱴᱟᱴᱠᱟᱹ ᱡᱤᱱᱤᱥ ᱠᱚ ᱡᱚᱢ ᱫᱚ ᱢᱟᱱᱮ ᱟᱹᱰᱤ ᱱᱟᱯᱟᱭ ᱜᱮᱭᱟ ᱟᱵᱚ ᱦᱚᱲᱢᱚ ᱵᱟᱠᱷᱨᱟᱹ ᱫᱚ ᱦᱚᱭ ᱥᱮ ᱪᱮᱫ? ᱠᱟᱨᱚᱱ ᱱᱮᱛᱟᱨ ᱫᱚ ᱱᱮᱛᱟᱨ ᱫᱚ ᱟᱵᱚ ᱱᱚᱣᱟ ᱫᱚᱠᱟᱱ ᱠᱚ ᱨᱮᱱᱟᱜ ᱡᱤᱱᱤᱥ ᱵᱟᱝ ᱠᱟᱛᱮᱫ ᱡᱚᱱᱟ ᱦᱮ ᱫᱟᱨᱮ ᱛᱮ ᱡᱟᱮᱴᱟ ᱡᱚ ᱡᱤᱱᱤᱥ ᱚᱱᱟ ᱠᱚᱹᱜᱮ ᱡᱚᱢ ᱫᱚ ᱵᱟᱱᱮ ᱡᱚᱛᱚ ᱠᱷᱚᱡ ᱫᱚ ᱢᱚᱡᱽ ᱫᱚᱞᱤᱧᱸ ᱢᱮᱱᱟ ᱪᱮᱫᱟᱜ ᱥᱮ ᱫᱚᱠᱟᱱ ᱨᱮᱱᱟᱜ ᱡᱚᱢ ᱤᱱᱤᱥ ᱠᱚᱨᱮᱫ ᱠᱪᱷᱩ ᱠᱤᱪᱷᱩ ᱡᱚᱢ ᱡᱤᱱᱤᱥ ᱠᱚ ᱫᱚᱞᱤᱧᱸ ᱧᱮᱞ ᱮᱫᱟ ᱟᱨᱹᱠᱤ ᱠᱮᱢᱤᱠᱮᱞ ᱠᱚ ᱢᱮᱥᱟᱣ ᱛᱟᱦᱮᱱ ᱠᱟᱱᱟ ᱥᱮ ᱪᱮᱫ ᱟᱫᱚ ᱱᱚᱣᱟ ᱦᱚᱲᱢᱚ ᱛᱚ ᱛᱷᱚᱲᱟ ᱜᱟᱱ ᱠᱷᱚᱛᱤ ᱠᱟᱱ ᱛᱟᱵᱚᱱᱟ
ᱦᱳᱭᱸ ᱦᱳᱭ ᱫᱚᱠᱟᱱ ᱨᱮᱱᱟᱜ ᱢᱟᱱᱮ ᱡᱟᱦᱟ ᱡᱟᱦᱟᱱᱟᱜ ᱜᱮ ᱢᱟᱱᱮ ᱥᱚᱵᱡᱤ ᱠᱚᱦᱚᱸ ᱠᱚ ᱟᱹᱠᱷᱨᱤᱧ ᱮᱫᱟ ᱤᱭᱟ ᱠᱚ ᱡᱟᱦᱟᱱᱟᱜ ᱠᱚ ᱞᱟᱰᱩ ᱠᱚ ᱚᱱᱟ ᱡᱷᱚᱛᱚ ᱨᱮᱜᱮ ᱢᱟᱱᱮ ᱠᱮᱢᱤᱠᱮᱞ ᱫᱚ ᱢᱮᱱᱟᱜ ᱜᱮᱭᱟ ᱚᱲᱟᱜ ᱠᱚᱨᱮ ᱡᱩᱫᱤ ᱵᱚᱱ ᱪᱟᱥ ᱟ ᱚᱱᱟ ᱫᱚ ᱱᱤᱡᱮᱛᱮᱢ ᱜᱚᱫ ᱫᱟᱢ ᱡᱚᱢ ᱫᱟᱢ ᱚᱱᱟ ᱫᱚ ᱴᱟᱴᱠᱟ ᱯᱷᱮᱥ ᱡᱤᱱᱤᱥ᱾ ᱛᱮᱢ ᱡᱚᱢ ᱟ
ᱦᱳᱭ ᱦᱳᱭ ᱟᱨ ᱚᱱᱟ ᱞᱟᱹᱜᱤᱫᱞᱤᱧ ᱠᱟᱫᱟ ᱱᱚᱹᱣᱟ ᱛᱟᱞᱮ ᱵᱤᱞᱤ ᱠᱚᱫᱚ ᱱᱮᱛᱟᱨ ᱫᱚ ᱱᱚᱣᱟ ᱫᱚ ᱮᱸ ᱛᱟᱞᱮ ᱵᱤᱞᱤ ᱥᱤᱡᱮᱱ ᱱᱚᱹᱣᱟ ᱦᱚᱸ ᱛᱤᱱᱟᱹᱱᱮᱛᱟᱨ ᱫᱚ ᱡᱚᱢ ᱥᱤᱡᱮᱱ ᱠᱟᱱ ᱜᱮᱼᱭᱟ ᱠᱟᱨᱚᱱᱹ ᱚᱱᱟ ᱦᱚᱸ ᱚᱸ ᱟᱹᱰᱤ ᱢᱚᱡ ᱜᱮ ᱵᱩᱡᱷᱟᱹᱜᱼᱟ᱾ ᱛᱟᱞᱮ ᱯᱤᱴᱷᱟᱹ ᱠᱚ ᱚᱱᱟ ᱦᱚᱞᱚᱝ ᱨᱮ ᱢᱮᱥᱟᱞ ᱠᱟᱹᱛᱮᱜ ᱚᱱᱟ ᱠᱚᱦᱚᱸ ᱡᱚᱢ ᱦᱚᱸ ᱟᱹᱰᱤ ᱢᱚᱡ ᱜᱮ ᱵᱩᱡᱷᱟᱹᱜᱼᱟ᱾
ᱦᱳᱭᱸ ᱥᱮ ᱪᱮᱫ?
ᱦᱳᱭᱸ ᱰᱚᱵᱳᱜ ᱠᱚ ᱜᱩᱞ ᱜᱩᱞᱤ ᱠᱚᱸ,
ᱦᱳᱭᱸ ᱦᱳᱭ ᱰᱩᱵᱳᱜ ᱠᱚ ᱜᱩᱞ ᱜᱩᱞᱤ ᱠᱚ ᱚᱱᱟ ᱠᱚᱦᱚᱸ ᱦᱮᱸ ᱦᱮᱸ ᱚᱱᱟ ᱠᱚᱫᱚ ᱟᱹᱰᱤ ᱢᱚᱡ ᱡᱤᱱᱤᱥ ᱠᱟᱱ ᱜᱮᱭᱟ, ᱟᱨ ᱠᱟᱨᱚᱱ ᱟᱸᱵᱚ ᱛᱤᱱᱟᱹᱜ ᱵᱚᱱ ᱫᱟᱲᱮᱭᱟᱜᱼᱟ ᱢᱟᱱᱮ ᱫᱟᱨᱮ ᱨᱮᱱᱟᱼᱜ ᱡᱚᱢ ᱢᱟᱱᱮ ᱡᱚᱢ ᱚᱸᱰᱮ ᱠᱤ ᱡᱚᱢ ᱡᱤᱱᱤᱥ ᱚᱱᱟ ᱡᱟᱦᱟᱸ ᱠᱚ ᱡᱚᱜ ᱠᱟᱱᱟ ᱚᱱᱟ ᱠᱚᱵᱚᱱ ᱡᱚᱢ ᱡᱟᱱᱟ ᱟᱨᱹᱠᱤ ᱴᱟ ᱵᱷᱟᱞᱮᱣᱟᱜ ᱠᱟᱱᱟ᱾ ᱟᱨ ᱱᱚᱝᱠᱟ ᱚᱱᱟ ᱠᱚᱜᱤ ᱟᱫᱚ ᱟᱨᱹᱠᱤ ᱢᱚᱡ ᱠᱟᱨ ᱚᱱᱟ ᱠᱚᱫᱚ ᱮᱸ ᱴᱟᱴᱠᱟ ᱡᱤᱱᱤᱥ ᱦᱚᱲᱢᱚ ᱵᱟᱝ ᱠᱷᱚᱛᱤᱜ ᱛᱟᱵᱚᱱᱟ, ᱟᱨ ᱫᱚᱠᱟᱱ ᱨᱮᱱᱟᱼᱜ ᱡᱚᱢ ᱠᱚᱫᱚ ᱦᱭ ᱵᱚᱱ ᱠᱚᱢ ᱧᱚᱜᱟ ᱪᱮᱫᱟᱜ ᱥᱮ ᱱᱮᱛᱟᱨᱟᱜ ᱟᱨᱠᱤ ᱵᱮᱱ ᱧᱮᱞᱮᱫ ᱠᱚᱜᱮᱭᱼᱟ ᱱᱮᱛᱟᱨᱟᱹᱜ ᱟᱵᱚᱣᱟᱜ ᱱᱚᱹᱣᱟ ᱤᱭᱟ ᱨᱮ ᱮᱸᱜ ᱟᱵᱚᱣᱟᱼᱜ ᱟᱭᱩᱜ ᱛᱷᱚᱲᱟ ᱜᱟᱱ ᱟᱹᱰᱤ ᱡᱟᱹᱥ ᱛᱤᱜᱮ ᱠᱚᱢᱚᱜ ᱠᱟᱱ ᱛᱟᱵᱚᱱᱟ ᱦᱳᱭ ᱥᱮ ᱪᱮᱫ?
ᱦᱮᱸ ᱠᱚᱢᱚᱜ ᱠᱟᱱ ᱜᱮ, ᱞᱟᱦᱟ ᱦᱚᱲ ᱫᱚ ᱡᱮᱢᱚᱱ ᱟᱹᱰᱤ ᱫᱤᱱ ᱠᱚ ᱵᱟᱧᱪᱟᱼᱣ ᱠᱚᱜ ᱛᱟᱦᱮᱜ, ᱱᱮᱛᱟᱨ ᱫᱚ ᱛᱤᱱᱟᱹᱜ ᱠᱚ ᱵᱟ ᱥᱳ ᱥᱳᱛᱳᱚᱨ ᱜᱟᱱ ᱠᱚ ᱪᱟᱞᱟᱜ ᱠᱟᱱᱟ ᱚᱱᱟ ᱞᱟᱦᱟ ᱨᱮᱹᱜᱮ ᱠᱚ ᱟᱹᱰᱤ ᱦᱚᱲ ᱠᱚ ᱵᱚᱸᱜᱟ ᱛᱟᱞᱟᱜ ᱠᱟᱱᱟ᱾
ᱦᱳᱭ ᱚᱱᱟ ᱤᱭᱟᱹ ᱛᱮᱞᱤᱧ ᱢᱮᱱᱟ ᱡᱮ ᱚᱱᱟ ᱴᱟᱴᱠᱟ ᱡᱤᱱᱤᱥ ᱜᱮ ᱡᱚᱢ ᱫᱚ ᱱᱟᱯᱟᱭᱼᱟ, ᱪᱮᱫᱟᱜ ᱥᱮ ᱡᱮ ᱟᱵᱚᱨᱮᱱ ᱦᱟᱲᱟᱢ ᱵᱤᱫᱟᱹᱞ ᱠᱚᱫᱚ ᱱᱩᱠᱩ ᱫᱚ ᱱᱚᱝᱠᱟ ᱴᱟᱴᱠᱟᱣᱟᱜ ᱜᱮᱠᱚ ᱡᱚᱢᱮᱫ ᱠᱟᱱ ᱛᱟᱦᱮᱸᱱᱟ ᱩᱱ ᱡᱚᱠᱷᱟ ᱫᱚ ᱱᱚᱣᱟ ᱠᱚ ᱡᱟᱦᱟᱱᱟᱜ ᱵᱷᱮᱡᱟᱞ ᱠᱚᱫᱚ ᱵᱟᱝ ᱛᱟᱦᱮᱸ ᱠᱟᱱᱟ ᱱᱚᱣᱟ ᱡᱮ ᱫᱚᱠᱟᱱ ᱨᱮᱱᱟᱜ ᱡᱤᱱᱤᱥ ᱠᱚ ᱢᱮᱥᱟᱞ ᱠᱟᱛᱮᱫ ᱡᱟᱦᱟᱸ ᱴᱚ ᱚᱱᱮ ᱡᱚᱢ ᱟᱫᱚ ᱚᱱᱟ ᱤᱭᱟᱹ ᱛᱮᱜᱮ ᱩᱱᱠᱩᱣᱟᱜ ᱫᱚ ᱟᱭᱩ ᱠᱚᱦᱚᱸ ᱟᱹᱰᱤ ᱡᱟᱹᱥᱛᱤ ᱜᱮ ᱛᱟᱦᱮᱸ ᱠᱟᱱ ᱛᱟᱠᱚᱣᱟ, ᱚᱱᱟ ᱤᱭᱟᱹᱛᱮᱞᱤᱧ ᱢᱮᱱᱟ ᱫᱚᱠᱟᱱ ᱨᱮᱱᱟᱜ ᱵᱟᱝ ᱠᱟᱛᱮᱜ ᱱᱚᱣᱟ ᱡᱮᱢᱚᱱ ᱡᱚᱛᱚ ᱡᱮᱴᱟ ᱵᱚᱱ ᱫᱟᱲᱮᱜ ᱡᱮᱱᱚ ᱱᱚᱣᱟ ᱢᱮᱱᱟ ᱫᱟᱨᱮ ᱠᱩ ᱨᱮᱱᱟᱜ ᱡᱤᱱᱤᱥ ᱱᱚᱣᱟ ᱠᱚ ᱢᱚᱡ ᱡᱤᱱᱤᱥ ᱯᱷᱚᱞ ᱠᱚ ᱤᱭᱟᱹ ᱠᱚ ᱱᱚᱣᱟ ᱠᱚ ᱡᱚᱢ ᱡᱮᱱᱚ ᱵᱚᱱ ᱪᱮᱥᱴᱟᱭ᱾
ᱦᱩᱸ ᱚᱱᱟᱜᱮᱛᱚ ᱵᱟᱝ ᱴᱷᱤᱠᱚᱜ ᱠᱟᱱᱟ᱾
ᱦᱳᱭ ᱞᱟᱹᱭ ᱵᱮᱱ᱾
ᱥᱚᱵᱽᱡᱤ ᱠᱚᱜᱮᱛᱚ ᱡᱚᱢ ᱞᱟᱹᱠᱛᱤ ᱠᱟᱱᱟ ᱚᱱᱟ ᱠᱚᱫᱚ᱾
ᱦᱳᱭ ᱦᱳᱭ ᱦᱳᱭ, ᱟᱨ ᱤᱭᱟᱹ ᱪᱮᱫ ᱠᱚ ᱢᱮᱛᱟᱜ ᱠᱟᱱᱟ ᱱᱚᱣᱟ ᱢᱟᱴᱷ ᱠᱚᱨᱮ ᱦᱚᱸ ᱡᱮ ᱟᱹᱞᱤᱧ ᱞᱤᱧ ᱢᱮᱱᱟ ᱫᱚᱠᱟᱱ ᱨᱮᱱᱟᱜ ᱥᱟᱨ ᱠᱚ ᱛᱷᱚᱲᱟ ᱜᱟᱱ ᱢᱟᱱᱮ ᱠᱚᱢ ᱡᱮᱱᱚ ᱵᱚᱱ ᱵᱮᱵᱚᱦᱟᱨ ᱪᱮᱫᱟᱜ ᱥᱮ ᱚᱱᱟ ᱠᱚᱫᱚ ᱟᱵᱚᱣᱟᱜ ᱦᱟᱥᱟ ᱦᱚᱸᱭ ᱠᱷᱚᱛᱤᱭᱮᱫ ᱠᱟᱱ ᱛᱟᱵᱚᱱ ᱜᱮᱭᱟ ᱦᱳᱭ ᱥᱮ ᱪᱮ?
ᱦᱩᱸ ᱦᱩᱸ᱾ ᱥᱳᱢᱚᱭ ᱛᱚ ᱛᱟᱦᱚᱞᱮ ᱢᱩᱪᱟᱹᱫ ᱮᱱ ᱛᱟᱞᱟᱝᱟ ᱵᱟᱹᱱᱩᱜ-ᱟ ᱥᱩᱢᱳᱭ ᱟᱫᱚ᱾
ᱦᱚᱲᱢᱚ ᱠᱷᱚᱛᱤᱜ ᱠᱟᱱᱟ ᱟᱫᱚ ᱚᱱᱟ ᱛᱮᱞᱤᱧ ᱢᱮᱱᱟ ᱵᱟᱝ ᱤᱭᱩᱥ ᱵᱟᱝ ᱤᱭᱩᱥ ᱫᱚ ᱵᱟᱹᱞᱤᱧ ᱢᱮᱱ ᱮᱫᱟ ᱢᱟᱱᱮ ᱤᱭᱩᱥ ᱫᱚ ᱤᱭᱩᱥ ᱜᱮ ᱢᱮᱱᱠᱷᱟᱱ ᱠᱚᱢ ᱢᱟᱪᱷᱟ ᱵᱚᱞᱮ ᱵᱚᱱ ᱵᱮᱵᱚᱦᱟᱨ ᱦᱳᱭ ᱥᱮ᱾